ᱦᱮᱸ, ᱜᱚᱝᱠᱮ ᱡᱚᱦᱟᱨ ᱜᱮ ᱾
ᱦᱳᱭ, ᱜᱚᱝᱠᱮ ᱡᱚᱦᱟᱨ ᱜᱮ ᱾
ᱦᱮᱸ ᱛᱟᱦᱚᱞᱮ ᱪᱮᱫ ᱵᱮᱱ ᱪᱮᱤᱠᱟᱹᱭᱮᱫᱟ?
ᱫᱩᱲᱩᱵ ᱵᱟᱲᱟ ᱦᱩᱭ ᱟᱠᱟᱱᱟ ᱜᱚᱝᱠᱮ ᱟᱹᱵᱤᱱ ᱜᱮ ᱪᱮᱫ ᱵᱤᱱ ᱪᱠᱟᱹᱭᱮᱫᱟ?
ᱟᱹᱞᱤᱧ ᱦᱚᱸᱞᱤᱧ ᱫᱩᱲᱩᱵ ᱵᱟᱲᱟ ᱠᱟᱱᱟ ᱜᱮᱭᱟ ᱾ ᱫᱟᱠᱟ ᱵᱮᱱ ᱡᱚᱢ ᱟᱠᱟᱫ ᱜᱮᱭᱟ?
ᱦᱮᱸ ᱜᱚᱝᱠᱮ ᱾ ᱡᱚᱢ ᱵᱟᱲᱟ ᱦᱩᱭ ᱟᱠᱟᱱᱟ ᱟᱵᱤᱱ ᱫᱚ ᱵᱮᱱ ᱡᱚᱢ ᱠᱟᱜᱼᱟ?
ᱦᱩᱸ, ᱡᱚᱢ ᱵᱟᱲᱟ ᱠᱚᱫᱚ ᱦᱩᱭ ᱠᱟᱛᱮ ᱫᱩᱲᱩᱵ ᱵᱟᱲᱟ ᱦᱩᱭ ᱠᱟᱱᱟ᱾
ᱡᱮ ᱵᱚᱱ ᱱᱟᱯᱟᱭ ᱜᱮᱛᱚ?
ᱱᱟᱯᱟᱭ ᱜᱮ, ᱟᱯᱮ ᱠᱚᱜᱮ ᱪᱮᱫ ᱞᱮᱠᱟ?
ᱟᱞᱮ ᱦᱚᱸ ᱮᱠᱷᱚᱱ ᱫᱚ ᱱᱟᱯᱟᱭ ᱜᱮ᱾
ᱚᱲᱟᱜ ᱠᱚᱨᱮ ᱜᱚ ᱵᱟᱵᱟ ᱛᱟᱠᱚ ᱱᱟᱯᱟᱭ ᱵᱟᱲᱟ ᱜᱮᱛᱚ?
ᱦᱮᱸ ᱩᱱᱠᱩ ᱦᱚᱸ ᱱᱟᱯᱟᱭ ᱵᱟᱲᱟ ᱜᱮ᱾
ᱦᱳᱭ ᱱᱟᱯᱟᱭ ᱛᱮᱜᱮ ᱛᱟᱦᱮᱱᱟ ᱡᱚᱛᱚᱜᱮ ᱱᱟᱯᱟᱭ ᱜᱮ ᱵᱟᱝ᱾
ᱦᱳᱭ ᱱᱟᱯᱟᱭ ᱜᱮ
ᱦᱮᱸ
ᱫᱤᱭᱮᱯᱩᱨ ᱜᱚᱝᱠᱮ ᱫᱟᱟᱲᱟᱱ ᱠᱚᱵᱤᱱ ᱪᱟᱞᱟᱣ ᱵᱟᱲᱟ ᱟᱠ ᱜᱮᱭᱟ?
ᱠᱚ ᱚᱱᱠᱟ ᱞᱮᱠᱟ ᱫᱚ ᱵᱟᱟᱹᱞᱤᱧ ᱪᱟᱞᱟᱣ ᱵᱟᱲᱟ ᱟᱠᱟᱱ ᱜᱮᱭᱟ᱾
ᱚ ᱟᱪᱪᱷᱟ᱾
ᱚᱱᱠᱟ ᱜᱮ ᱛᱮᱞᱟ ᱫᱚ ᱦᱩᱭᱩᱜ ᱛᱱ ᱜᱮᱭᱟ ᱢᱟᱡᱷᱮ ᱢᱟᱡᱷᱮ ᱡᱟᱦᱟᱸ ᱴᱷᱮᱡ ᱯᱷᱳᱴᱳ ᱥᱩᱴ ᱠᱚ
ᱚ ᱟᱪᱪᱷᱟ ᱟᱪᱪᱷᱟ᱾ ᱛᱚ ᱱᱚᱜᱼᱚᱭ ᱧᱮᱞᱚᱜ ᱠᱟᱱᱟ ᱡᱮ ᱮᱠᱷᱚᱱ ᱛᱚ ᱵᱤᱨ ᱵᱩᱨᱩ ᱠᱚᱨᱮ ᱚᱱᱠᱟ ᱡᱤᱵᱽᱡᱤᱭᱟᱹᱞᱤ ᱠᱚᱼᱼ ᱵᱟᱠᱚ ᱧᱟᱢᱚᱜ ᱠᱟᱱᱟ ᱛᱚ ᱩᱱᱠᱩ ᱧᱮᱞ ᱵᱟᱲᱟ ᱞᱟᱹᱜᱤᱫ ᱫᱟᱲᱟᱱ ᱠᱚ ᱵᱟᱠᱤᱱ ᱪᱟᱞᱟᱣ ᱵᱟᱲᱟ ᱟᱠᱟᱱᱟ?
ᱚᱱᱠᱟ ᱧᱮᱞ ᱚᱱᱠᱟ ᱫᱟᱲᱟᱱ ᱞᱮᱠᱟ ᱛᱮᱫᱚ ᱵᱟᱟᱹᱞᱤᱧ ᱪᱟᱞᱟᱣ ᱵᱟᱲᱟᱜᱼᱟ ᱪᱟᱞᱟᱣ ᱵᱟᱲᱟᱧ ᱪᱟᱞᱟᱣᱲᱱᱟ ᱥᱮᱸᱫᱽᱨᱟ ᱠᱚ ᱠᱚ ᱢᱮᱱ ᱛᱟᱦᱮᱱᱟ᱾
ᱥᱮᱸᱫᱨᱟ ᱵᱤᱱ ᱪᱞᱟᱣ ᱵᱟᱲᱟ ᱠᱟᱱ ᱜᱮᱭᱟ?
ᱦᱮᱸ ᱚᱱᱠᱟ ᱫᱚ ᱡᱟᱸᱜᱟ ᱥᱮᱸᱫᱽᱨᱟ ᱠᱚᱫᱚᱞᱧ ᱪᱟᱞᱟᱣ ᱵᱟᱲᱟ ᱠᱟᱱ ᱜᱮᱭᱟ ᱟᱞᱮᱭᱟᱜ, ᱯᱟᱥᱮ ᱰᱟᱝᱝᱨᱤ ᱢᱮᱱᱟᱜᱼᱟ ᱰᱟᱹᱝᱨᱤ ᱠᱚᱨᱮ ᱫᱚᱧ ᱪᱟᱞᱟᱣ ᱵᱟᱲᱟ ᱟᱠᱟᱱᱟ ᱤᱭᱟᱹᱼᱼ ᱵᱟᱵᱟ ᱫᱚ
ᱢᱟᱱᱮ ᱟᱯᱮᱮᱥᱮᱫ ᱛᱟᱦᱚᱞᱮ ᱡᱤᱵᱽᱡᱤᱭᱟᱹᱞᱤ ᱠᱚ ᱢᱮᱱᱟᱜ ᱠᱚᱜᱮᱭᱟ?
ᱦᱮᱸ ᱚᱱᱠᱟ ᱵᱚᱞᱛᱮ ᱚᱱᱠᱟ ᱡᱤ ᱫᱚ ᱠ ᱞᱟᱹᱭ ᱠᱚ ᱨᱩᱱᱰᱟ. ᱠᱚ ᱤᱭᱟᱹ ᱠᱚ
ᱠᱩᱞᱦᱮᱩᱸᱰᱮᱠᱩ ᱡᱤᱵᱽᱡᱤᱭᱟᱹᱞᱤ ᱠᱚᱫᱚ ᱧᱟᱢᱚᱜ ᱠᱟᱱ ᱜᱮᱭᱟ ᱠᱚ ᱵᱟᱝ?
ᱧᱟᱢᱚᱜ ᱠᱟᱱᱟ ᱢᱤᱫ ᱵᱟᱨᱭᱟ᱾ ᱮᱢᱚᱜ ᱜᱮᱭᱟ ᱠᱚ ᱡᱮᱢᱚᱱ ᱟᱵᱚ ᱤᱭᱟᱹ ᱫᱚᱵᱚᱱ ᱡᱚᱢ ᱠᱚᱜᱭᱟ ᱥᱮᱼᱼ
ᱦᱮᱸ ᱦᱮᱸ ᱞᱟᱦᱟᱛᱮ ᱪᱤᱞᱤ ᱡᱤᱵᱡᱤᱭᱟᱹᱞᱤ ᱠᱚ ᱧᱟᱢᱚᱜ ᱠᱟᱱ ᱛᱟᱦᱮᱱᱟ ᱛᱚ ᱩᱱᱠᱩ ᱱᱤᱛᱚᱜ ᱚᱯᱮᱥ ᱠᱚ ᱧᱮᱞ ᱧᱟᱢᱚᱜ ᱠᱟᱱ ᱜᱮᱭᱟ ᱡᱥᱛᱮ ᱵᱟᱝᱼᱼ
ᱵᱟᱨ ᱞᱟᱦᱟ ᱛᱮ ᱞᱮᱠᱟ ᱫᱚᱠᱚ ᱱᱮᱛᱟᱨ ᱵᱟᱠᱚ ᱧᱮᱞ ᱧᱟᱢᱚᱜ ᱠᱟᱱᱟ᱾
ᱛᱟᱦᱚᱞᱮ ᱜ ᱩᱱᱠᱠᱩ ᱪᱮᱫ ᱠᱷᱟᱹᱛᱤᱨ ᱵᱟᱵᱚ ᱧᱟᱢᱚᱜ ᱠᱟᱱᱟ ᱞᱟᱹᱭ ᱫᱟᱲᱮᱭᱟᱵᱤᱱ?
ᱳᱱᱟ ᱚᱱᱟᱹ ᱜᱟᱱ ᱠᱟᱛᱮ ᱞᱟᱹᱭ ᱵᱮᱱ᱾
ᱦ ᱵᱟᱝ ᱧᱟᱢ ᱨᱮᱱᱟᱜ ᱠᱟᱨᱚᱱ ᱫᱚ ᱦᱩᱭᱩᱜ ᱠᱟᱱᱟ ᱱᱚ ᱜᱮ ᱟᱹᱞᱤᱧ ᱫᱚ ᱡᱟ ᱴᱩ ᱠᱩ ᱞᱤᱧ ᱵᱟᱲᱟᱭᱟ ᱛᱚᱼᱼ
ᱦᱩᱸ ᱦᱩᱸ
ᱟᱠᱚ ᱟᱠᱚ ᱛᱟᱞᱟᱨᱮ ᱚᱱᱠᱟ ᱫᱚᱢᱮ ᱠᱚᱼᱼ ᱛᱟᱯᱟᱝ ᱠᱷᱟᱹᱯᱟᱹᱨᱤ ᱵᱚᱞᱛᱮ ᱫᱚ ᱚᱱᱠᱟ ᱜᱮᱨᱚᱜ ᱟᱠᱚ ᱥᱮ ᱟᱠᱚᱚᱜ ᱠᱚᱼᱼ ᱡᱚᱢᱚᱜ ᱟᱠᱚ ᱚᱱᱟ ᱠᱚ ᱠᱷᱟᱹᱛᱤᱨ ᱦᱚᱭᱛᱳ ᱵᱟᱠᱚ ᱧᱟᱢᱚᱜ ᱠᱟᱱᱟ ᱟᱨ ᱥᱮᱸᱜᱮᱞ ᱠᱚᱦᱚᱸ ᱵᱚᱱ ᱫᱷᱚᱨᱟᱣᱟᱜ ᱠᱟᱱᱟ᱾ ᱛᱚ ᱚᱱᱟ ᱠᱷᱟᱹᱛᱤᱨ ᱦᱚᱳᱭᱛᱚ ᱵᱟᱠᱚ ᱧᱟᱢᱚᱜ ᱠᱟᱱᱟ᱾ ᱚᱱᱟ ᱜᱮᱞᱤᱧ ᱵᱟᱲᱟᱭᱟ᱾
ᱟᱪᱪᱷᱟ
ᱦᱳᱭ
ᱚᱱᱟᱱᱟᱜᱮ ᱦᱚᱭᱛᱚ ᱚᱠᱚᱭ ᱧᱚᱜ ᱥᱤᱸᱜᱮᱞ ᱠᱚᱵᱚᱱ ᱫᱷᱷᱟᱨᱟᱣᱟᱜ ᱠᱟᱱᱟ ᱥᱮ᱾
ᱚᱱᱟ ᱠᱷᱟᱹᱛᱤᱨ ᱜᱮ ᱮᱠᱷᱚᱱ ᱫᱚ ᱪᱤᱲᱤᱭᱟᱠᱷᱟᱱᱟ ᱠᱚᱨᱮ ᱢᱤᱫᱴᱮᱡ ᱡᱟᱭᱜᱟ ᱨᱮ ᱫᱚᱦᱚ ᱠᱟᱱᱟ ᱟᱞᱟᱫᱟ ᱟᱞᱟᱫᱟ ᱡᱟᱭᱜᱟ ᱨᱮᱟ ᱵᱟᱝ ᱠᱷᱩᱯᱟᱹᱨᱤ ᱠᱚ ᱵᱟᱝ ᱦᱩᱭᱩᱜ ᱛᱟᱠᱚ ᱚᱱᱟ ᱠᱷᱟᱹᱛᱤᱨ᱾
ᱦᱳᱭ ᱚᱱᱟᱛᱮ ᱫᱚ ᱵᱟᱠᱚ ᱧᱟᱢᱼᱟ ᱦᱚᱸ ᱟᱯᱮ ᱥᱮᱫ ᱫᱚ ᱟᱯᱮ ᱥᱮᱫ ᱫᱚ ᱵᱮᱵᱟᱨ ᱪᱮᱫ ᱠᱚ ᱡᱤᱵᱽ ᱡᱚᱱᱛᱩ ᱠᱚ ᱤᱭᱟᱹ ᱠᱚ?
ᱡᱤᱵᱽᱡᱤᱭᱟᱹᱞᱤ ᱢᱮᱱᱟᱜ ᱵᱚᱞᱛᱮ ᱠᱷᱩᱵ ᱠᱚᱢ ᱮᱠᱷᱟᱱ ᱫᱚ ᱵᱟᱠᱚ ᱧᱟᱢᱚᱜ ᱠᱟᱱᱟ᱾
ᱛᱚ ᱚᱝᱠᱟ ᱚᱝᱠᱟ ᱡᱟᱫᱟ ᱵᱩ ᱫᱷᱟᱨᱮ ᱯᱟᱥᱮ ᱠᱚᱨᱮ ᱴᱚᱞᱟ ᱵᱲᱟ ᱠᱟᱛᱮ ᱢᱟᱱᱮ ᱩᱱᱤ ᱵᱤᱨ ᱠᱚᱨᱮ ᱢᱟᱱᱮ ᱡᱟᱦᱟᱸᱱᱟᱜ ᱤᱭᱟᱹ ᱫᱟᱨᱮ ᱦᱮᱸ ᱜᱩᱰᱩ ᱠᱚ ᱤᱭᱟᱹ ᱤᱭᱟᱹ ᱠᱚ ᱨᱩᱰᱟᱹ ᱠᱚ ᱩᱱᱠᱩ ᱩᱱ ᱩᱱᱠᱩ ᱠᱚᱫᱚᱯᱮ ᱧᱟᱢ ᱠᱚᱣᱟ ᱥᱮ ᱵᱟᱝ ᱛᱟᱦᱚᱞᱮ
ᱵᱟᱵᱟ ᱩᱱᱠᱩ ᱠᱚᱫᱚ ᱢᱮᱱᱟᱜ ᱠᱚᱜᱮᱭᱟ ᱩᱱᱠᱩ ᱵᱟᱲᱜᱮ ᱫᱷᱟᱨᱮ ᱠᱚᱨᱮ ᱜᱮ
ᱦᱮᱸ ᱵᱟᱲᱜᱮ ᱫᱷᱟᱨᱮ ᱨᱮ ᱥᱟᱹᱨᱟᱭ ᱜᱚᱡ ᱠᱚᱫᱚ ᱵᱮᱱ ᱪᱟᱞᱟᱣ ᱵᱟᱲᱟᱜ ᱠᱟᱱᱟ ᱥᱮ ᱵᱟᱝ
ᱵᱟᱝ ᱵᱟᱝᱠᱷᱚᱱ ᱚᱱᱟ ᱠᱟᱛᱮ ᱪᱟᱞᱟᱣ ᱵᱟᱲᱟᱟᱜ ᱵᱟᱝ ᱦᱩᱭᱩᱜ ᱜᱮᱭᱟ᱾
ᱡᱟᱦᱟᱸᱭ ᱵᱟᱠᱚ ᱧᱟᱢᱚᱜ ᱠᱟᱱ ᱡᱤᱵᱽ ᱡᱤᱭᱟᱹᱞᱤ ᱫᱚ
ᱢᱟᱱᱮ ᱵᱟ ᱵᱟᱹᱱᱩᱜ ᱠᱚ ᱞᱮᱠᱟ ᱜᱮ ᱱᱚᱛᱮ ᱫᱚ ᱡᱟᱦᱟᱸ ᱵᱟᱠᱚ ᱧᱟᱢᱚᱜ ᱠᱟᱱᱟ᱾
ᱦᱮᱸ ᱱᱚᱛᱮ ᱫᱚ ᱩᱱᱠᱩ ᱫᱚ ᱚᱱᱠᱟ ᱫᱚ ᱢᱮᱱᱟᱜ ᱠᱚ ᱜᱮᱭᱟ ᱱᱟᱥᱮ ᱱᱟᱥᱮ ᱫᱚ ᱢᱟᱱᱮ ᱡᱟᱦᱟᱸ ᱵᱚᱱ ᱡᱚᱢ ᱠᱚᱣᱟ ᱵᱚᱱ ᱢᱟᱱᱮ ᱜᱩᱰᱩ ᱠᱚ ᱤᱭᱟᱹ ᱠᱚ
ᱟᱪᱪᱷᱟ ᱟᱪᱪᱷᱟ᱾
ᱟᱨ ᱛᱷᱟᱱ ᱠᱚ ᱞᱟᱹᱴᱩ ᱞᱟᱹᱴᱩ ᱞᱟᱹᱴᱩ ᱠᱚᱫᱚ ᱩᱱᱠᱩ ᱚᱱᱠᱟᱱ ᱠᱚ ᱞᱮᱠᱟ ᱫᱚ ᱚᱱᱛᱮ ᱫᱚ ᱵᱟᱹᱪᱩᱜ ᱠᱚᱣᱟ᱾ ᱡᱮᱢᱚᱱ ᱛᱤᱜᱤ ᱠᱚ ᱤᱭᱟᱹ ᱠᱚ ᱩᱱᱠᱩ ᱵᱩᱨ ᱠᱚ ᱢᱮᱱᱟᱜ ᱠᱚᱣᱟ ᱥᱮ ᱵᱷᱩ ᱵᱚᱲᱚ ᱵᱚᱲᱚ ᱠᱚ
ᱦᱩᱸᱛᱟᱦᱚᱞᱮ ᱦᱟᱹᱛᱤ ᱠᱚ ᱟᱯᱮ ᱥᱮᱫ ᱠᱚ ᱪᱟᱞᱟᱣ ᱵᱟᱲᱟᱜ ᱜᱮᱭᱟ
ᱢᱟᱱᱮᱱ ᱧᱤᱫᱟᱹ ᱠᱚ ᱦᱮᱡ ᱵᱟᱲᱟᱜ ᱜᱮᱭᱟ ᱢᱟᱡᱷᱮᱨ ᱢᱚᱫᱽᱫᱷᱮ
ᱚᱱᱠᱟ ᱯᱮᱲᱟ ᱦᱤᱨᱤ ᱞᱮᱠᱟ ᱠᱚ ᱪᱟᱞᱟᱜ ᱜᱮᱭᱟ ᱥᱮ ᱪᱮᱫ
ᱯᱮᱲᱟ ᱦᱤᱨᱤ ᱱᱚᱛᱮ ᱠᱷᱚᱡ ᱚᱱᱛᱮ ᱠᱚ ᱛᱟᱵᱚ ᱚᱱᱠᱟ ᱚᱱᱠᱟ ᱛᱮᱦᱮᱧ ᱛᱮᱦᱮᱧ ᱟᱹᱱᱤᱡ ᱫᱚ ᱩᱱᱟᱹᱜ ᱜᱟᱱ ᱫᱚ ᱩᱠᱩᱨ ᱵᱟᱠᱩ ᱦᱮᱡ ᱚᱱᱠᱟ ᱦᱮᱡ ᱠᱟᱛᱮ ᱠᱚ ᱛᱟᱦᱮᱸᱭ ᱠᱟᱱᱟ᱾
ᱵᱤᱨ ᱠᱚ ᱵᱟᱹᱱᱩᱜ ᱟᱠᱟᱫᱟ ᱥᱮ ᱪᱮᱫ ᱛᱟᱦᱮᱱ ᱴᱷᱟᱶ ᱠᱚ ᱵᱟᱹᱱᱩᱜ ᱛᱟᱠᱚᱣᱟ
ᱚᱱᱠᱟ ᱵᱤᱨ ᱠᱚᱱᱟᱜ ᱵᱟᱹᱪᱩᱜ ᱟᱠᱟᱫᱟ ᱵᱩᱨᱩ ᱠᱚ ᱢᱮᱱᱟᱜ-ᱟ ᱢᱤᱫ ᱵᱟᱨᱭᱟ ᱚᱱᱟ ᱠᱚ ᱨᱮ ᱫᱚ ᱩᱱᱟᱹᱜ
ᱠᱚᱱᱟ ᱟᱯᱮ ᱥᱮᱫ ᱯᱮᱲᱟ ᱦᱤᱨᱤ ᱞᱮᱠᱟ ᱠᱚ ᱪᱟᱞᱟᱜ ᱠᱟᱱᱟ ᱥᱮ ᱛᱮᱦᱮᱱ ᱴᱷᱟᱶ ᱵᱟᱹᱱᱩᱜ ᱛᱟᱯᱮ ᱛᱤᱜᱤ ᱜᱮ ᱦᱚᱭ ᱛᱚ ᱵᱟᱠᱚ ᱪᱟᱞᱟᱜ ᱠᱟᱱᱟ ᱚᱱᱠᱟ ᱜᱮ ᱛᱮᱦᱮᱱ ᱴᱷᱟᱶ ᱵᱟᱹᱱᱩᱜ ᱛᱮ ᱜᱮ ᱪᱮᱲᱤᱭᱟᱠᱷᱟᱱᱟ ᱠᱚ ᱨᱮ ᱠᱚ ᱫᱚᱦᱚᱭᱮᱫ ᱠᱚᱣᱟ᱾
ᱦᱳᱭ ᱚᱱᱠᱟ ᱜᱤ
ᱦᱟᱱᱛᱮ ᱦᱚᱸ ᱪᱮᱫ ᱡᱟᱜᱟᱹᱭ ᱨᱮ ᱠᱚ ᱛᱟᱦᱮᱱᱟ ᱚᱱᱠᱟ ᱵᱤᱨ ᱠᱚ ᱦᱚᱸ ᱵᱟᱹᱪᱩᱜ-ᱟ᱾ ᱤᱭᱟᱹ ᱠᱚ ᱦᱚᱸ ᱞᱟᱹᱴᱩ ᱞᱟᱹᱴᱩ ᱵᱤᱨ ᱠᱚ
ᱦᱩᱸ
ᱢᱮᱱᱟᱜ ᱨᱮᱦᱚᱸ ᱪᱷᱩᱴᱩ ᱜᱟᱛᱚ ᱚᱱᱟ ᱠᱚ ᱫᱟᱹᱱ ᱪᱮᱸᱬᱮ ᱡᱩᱯᱷᱣᱟᱹ ᱠᱚ ᱛᱟᱦᱮᱱᱟ ᱪᱷᱳᱴᱳ ᱪᱷᱳᱴᱳ ᱠᱟᱹᱴᱤᱡ ᱠᱟᱹᱴᱤᱡ ᱤᱭᱟᱹ ᱠᱚ ᱜᱮ
ᱦᱩᱸ ᱱᱚᱜ-ᱚᱭ ᱛᱚ ᱞᱟᱹᱴᱩ ᱞᱟᱹᱴᱩ ᱵᱤᱨ ᱵᱟᱹᱱᱩᱜ ᱠᱷᱟᱹᱛᱤᱨ ᱦᱚᱭ ᱛᱚ ᱵᱟᱠᱚ ᱧᱟᱢᱚᱜ ᱠᱟᱱᱟ᱾
ᱦᱮᱸ ᱛᱩᱭᱩ ᱠᱚ ᱩᱱᱟᱝ ᱱᱩ ᱱᱩᱠᱩ ᱠᱚ ᱛᱟᱦᱮᱱᱟ ᱠᱟᱹᱴᱤᱡ ᱠᱟᱹᱴᱤᱡ ᱤᱭᱟᱹ ᱠᱚᱨᱮ ᱫᱚ
ᱦᱩᱸ ᱛᱚ ᱜᱚᱝᱠᱮ ᱟᱨ ᱥᱤᱢ ᱛᱩᱯᱩᱜ ᱥᱤᱢ ᱛᱩᱯᱩᱜ ᱠᱚ ᱟᱯᱮ ᱥᱮᱫ ᱦᱩᱭᱩᱜ ᱜᱮᱭᱟ
ᱦᱮᱸ ᱜᱚᱝᱠᱮ ᱥᱤᱢ ᱛᱩᱯᱩᱜ ᱫᱚ ᱱᱚᱛᱮ ᱫᱚ ᱦᱩᱭᱩᱜ ᱜᱮᱭᱟ᱾
ᱢᱟᱱᱮ ᱚᱠᱟ ᱚᱠ ᱚᱠᱟ ᱥᱮᱨᱢᱟ ᱦᱩᱭᱩᱜ ᱜᱮᱭᱟ ᱥᱤᱢ ᱛᱩᱯᱩᱜ
ᱦᱮᱸ ᱥᱤᱢ ᱛᱩᱯᱩᱜ
ᱟᱞᱮ ᱥᱮᱫ ᱫᱚ ᱦᱟᱸᱜ ᱱᱚᱝᱠᱟ ᱨᱟᱵᱟᱝ ᱫᱤᱱ ᱦᱩᱭᱩᱜ ᱜᱮᱭᱟ ᱟᱯᱮ ᱥᱮᱫ ᱫᱚ ᱚᱠᱟ ᱞᱮᱠᱟᱱ ᱫᱤᱱ ᱦᱩᱭᱩᱜ ᱜᱮᱭᱟ
ᱥᱮ ᱚᱱᱠᱟ ᱜᱮ ᱦᱩᱭᱩᱜ-ᱟ ᱨᱟᱵᱟᱝ ᱫᱤᱱ ᱜᱮ ᱤᱭᱟᱹ ᱯᱮ ᱟᱸᱡᱚᱢ ᱵᱟᱲᱟ ᱟᱠᱟᱫᱟ ᱯᱟᱞᱜᱟᱱ
ᱥᱤᱢ ᱛᱩᱯᱩᱜ ᱵᱤᱱ ᱪᱟᱞᱟᱣ ᱵᱟᱲᱟ ᱟᱠᱟᱱ ᱜᱮᱭᱟ
ᱦᱮᱸ ᱪᱟᱞᱟᱜ ᱛᱟᱦᱮᱱ ᱜᱮᱭᱟ ᱞᱤᱧ ᱢᱟᱡᱷᱮᱨ ᱢᱚᱫᱷᱮ ᱫᱚ ᱯᱷᱟᱜᱟ ᱠᱚᱨᱮᱱ ᱛᱟᱦᱮᱱ ᱛᱟᱦᱮᱱᱟ ᱚᱲᱟᱜ ᱠᱚ ᱨᱮ
ᱦᱚᱭ ᱛᱚ ᱢᱟᱱᱮ ᱥᱤᱢ ᱢᱟᱱᱮ ᱚᱠᱟ ᱠᱟᱴᱟ ᱨᱮ ᱠᱟᱹᱛ ᱠᱚ ᱛᱚᱞ ᱠᱚ ᱜᱮᱭᱟ ᱚᱱᱟ ᱵᱟᱰᱟᱭ ᱢᱮᱱᱟᱜ-ᱟ
ᱟᱹᱞᱤᱧ ᱫᱚ ᱚᱱᱟ ᱫᱚ ᱚᱦᱚ ᱞᱤᱧ ᱞᱟᱹᱭ ᱦᱚᱪᱚ ᱫᱟᱲᱮᱭᱟᱜ ᱠᱟᱱᱟ᱾
ᱪᱟᱞᱟᱣ ᱟᱠᱟᱱᱟ ᱵᱤᱱ ᱡᱟᱸ ᱢᱟᱱᱮ ᱚᱠᱟ ᱠᱟᱴᱟ ᱨᱮ ᱠᱚ ᱛᱚᱞ ᱟᱠᱚ ᱜᱮᱭᱟ ᱩᱱᱟᱹᱜ
ᱚᱱᱟ ᱠᱚ ᱫᱚ ᱩᱱᱟᱹᱜ ᱫᱚ ᱵᱟᱹᱞᱤᱧ ᱧᱮᱞ ᱠᱮᱫ ᱩᱱᱟᱹᱜ ᱫᱚ ᱵᱟᱹᱞᱤᱧ ᱫᱤᱥᱟᱹᱭᱟ᱾
ᱦᱮ ᱛᱟᱦᱚᱞᱮ ᱚᱱᱟ ᱠᱷᱟᱹᱛ ᱠᱚ ᱛᱚᱞ ᱟᱠᱚ ᱜᱮᱭᱟ ᱚᱱᱟ ᱢᱟ ᱵᱟᱹᱵᱤᱧ ᱵᱟᱲᱟᱭᱟ ᱛᱚ ᱛᱤᱱᱟᱹᱜ ᱨᱚᱠᱚᱢ ᱠᱟᱹᱛ ᱠᱚ ᱧᱟᱢᱚᱜ ᱜᱮᱭᱟ ᱚᱱᱟ ᱵᱮᱱ ᱵᱟᱰᱟᱭ ᱜᱮᱭᱟ᱾
ᱠᱟᱹᱛ ᱫᱚ ᱢᱮᱱ ᱛᱟᱦᱮᱱᱟᱠᱚ ᱵᱚᱦᱩ ᱨᱚᱠᱚᱡ ᱛᱮ ᱧᱟᱢᱚᱜ ᱛᱟᱦᱮᱱᱟ ᱛᱚ
ᱢᱟᱱᱮ ᱟᱯᱮ ᱥᱮᱫ ᱫᱚ ᱪᱮᱫ ᱞᱮᱠᱟ ᱡᱚᱛᱚ ᱨᱚᱠᱚᱢ ᱠᱟᱹᱛ ᱜᱮ ᱠᱚ ᱚᱱᱠᱟ
ᱵᱟ ᱵᱟ ᱵᱟᱝ ᱱᱚᱨᱢᱟᱞ
ᱱᱚᱨᱢᱟᱞ ᱡᱩᱫᱤ ᱮᱴᱟᱜ ᱥᱟᱵ ᱠᱟᱢ ᱵᱤᱥᱮᱥᱛᱚ ᱠᱟᱹᱛ ᱠᱚᱧ ᱵᱮᱣᱦᱟᱨᱟ ᱡᱩᱫᱤ ᱛᱟᱦᱚᱞᱮ ᱡᱟᱦᱟᱸᱱᱟᱜ ᱩᱯᱟᱹᱭ ᱠᱚ ᱢᱮᱱᱟᱜ ᱟᱠᱟᱫᱟ ᱥᱮ ᱪᱮᱫ?
ᱪᱮᱫ ᱵᱮᱱ ᱢᱮᱱ ᱠᱮᱫᱟ?
ᱡᱩᱫᱤ ᱡᱟᱦᱟᱸ ᱠᱟᱹᱛ ᱠᱚ ᱵᱮᱣᱦᱟᱨ ᱵᱟᱝ ᱜᱟᱱᱚᱜ-ᱟ ᱡᱚ ᱚᱱᱟ ᱡᱩᱫᱤᱧ ᱵᱮᱣᱦᱟᱨ ᱠᱟᱫᱟ ᱡᱩᱫᱤᱢ ᱵᱮᱣᱦᱟᱨ ᱞᱮᱠᱷᱟᱱ ᱡᱟᱦᱟ ᱱᱟᱜ ᱯᱨᱚᱵᱞᱮᱢ ᱠᱚ ᱦᱩᱭᱩᱜ ᱜᱮᱭᱟ ᱥᱮ ᱪᱮᱫ?
ᱚᱱᱟ ᱠᱚᱫᱚ ᱵᱮᱣᱦᱟᱨ ᱫᱚ ᱵᱟᱝ ᱵᱟᱝ ᱜᱟᱱᱚᱜ ᱜᱮᱭᱟ᱾
ᱞᱟᱹᱜᱤᱜ ᱜᱮ ᱵᱟᱝ ᱪᱟᱞᱩᱣᱟ ᱵᱟᱝ?
ᱮᱠᱟᱞ ᱛᱮ ᱵᱟᱝ ᱪᱟᱞᱩᱣᱟ ᱚᱱᱟ ᱠᱚᱫᱚ ᱢᱟᱱᱮ ᱠᱚᱨᱢᱚ ᱠᱷᱮᱛ ᱫᱚ ᱪᱟᱹᱞᱩᱜ-ᱟ ᱢᱟᱱᱮ ᱡᱟᱦᱟᱱᱟᱜ ᱤᱭᱟᱹ ᱵᱮᱵᱚᱦᱟᱨ ᱚᱱᱟ ᱠᱚᱫᱚ ᱵᱟᱝ ᱪᱟᱹᱞᱩᱜ ᱜᱮᱭᱟ᱾
ᱟᱪᱪᱷᱟ ᱟᱪᱪᱷᱟ ᱟᱪᱪᱷᱟ᱾
ᱚᱱᱟ ᱚᱱᱮ ᱫᱚ ᱴᱟᱴᱠᱟ ᱠᱷᱩᱛᱤ ᱠᱚᱣᱟ ᱥᱮ᱾
ᱦᱩᱸ ᱦᱩᱸ ᱥᱮ ᱛᱚ ᱟᱹᱠᱤᱱ ᱥᱟᱵ ᱠᱟᱜ-ᱟᱢ ᱢᱟᱱᱮ ᱟᱹᱠᱤᱱᱟᱜ ᱫᱟᱲᱮ ᱠᱤᱱ ᱫᱮᱠᱷᱟᱣᱮᱫ ᱠᱟᱱᱟ ᱮᱴᱟᱜ ᱠᱟᱹᱛ ᱠᱟᱛᱮᱢ ᱛᱚᱞᱟᱭ ᱠᱟᱱᱟ ᱛᱟᱦᱮ ᱫᱚ ᱚᱱᱠᱟ ᱛᱚᱸ ᱵᱟᱝ ᱦᱩᱭᱩᱜ ᱠᱟᱱᱟ ᱵᱟᱝ᱾
ᱦᱮᱸ ᱦᱮᱸ ᱦᱳᱭ
ᱟᱪᱪᱷᱟ᱾
ᱚᱱᱟ ᱞᱟᱹᱭ ᱱᱟᱥᱮ ᱱᱟᱥᱮ ᱱᱟᱜ ᱡᱩᱫᱤ ᱵᱮᱱ ᱞᱟᱹᱭᱟᱹᱧ ᱠᱤᱧᱟ ᱚᱠᱟᱴᱟᱜ ᱠᱟ. ᱛ ᱠᱚ ᱛᱚᱞ ᱞᱮᱱᱟ ᱥᱮ ᱵᱟᱝ ᱞᱟᱹᱭᱤᱧ ᱢᱮ᱾
ᱥᱮ ᱱᱚᱣᱟ ᱫᱚ ᱦᱟᱜ ᱞᱮᱜᱟ ᱠᱟᱴᱟ ᱛᱮᱠᱚ ᱛᱚᱞ ᱟᱠᱚ ᱜᱮᱭᱟ ᱟᱞᱮᱥᱮᱱ ᱫᱚ ᱟᱯᱮᱥᱮᱱ ᱫᱚ ᱦᱟᱸᱜ ᱴᱷᱤᱠ ᱵᱟᱹᱧ ᱵᱟᱰᱟᱭᱟ ᱛᱚ ᱢᱚᱱᱮ ᱦᱩᱭᱩᱜ ᱞᱮᱸᱜᱟ ᱠᱟᱛᱮᱫ ᱜᱮ ᱛᱚᱞ ᱟᱠᱚ ᱜᱮᱭᱟ᱾
ᱪᱟᱞᱟᱣ ᱫᱚᱞᱤᱧ ᱪᱟᱞᱟᱣ ᱵᱟᱲᱟ ᱟᱠᱟᱱ ᱜᱮᱭᱟ ᱚᱠᱟᱨᱮ ᱛᱤᱱ ᱚᱠᱛᱚ ᱥᱟᱵ ᱫᱤᱧ ᱥᱟᱵ ᱟᱨ ᱛᱚᱞ ᱥᱚᱢᱚᱭ ᱩᱱᱟᱹᱜ ᱫᱚ ᱵᱟᱧ ᱞᱚᱠᱠᱷᱚᱭᱟ᱾
ᱢᱟᱱᱮ ᱪᱮᱫ ᱞᱮᱠᱟ ᱛᱟᱯᱟᱢ ᱦᱩᱭᱩᱜ ᱜᱮᱭᱟ ᱟᱯᱮ ᱥᱮᱫ ᱫᱚ ᱢᱟᱱᱮ ᱚᱱᱠᱟ ᱫᱚᱦᱚ ᱛᱷᱤᱨ ᱠᱟᱠᱚᱣᱟ ᱠᱚ ᱥᱮ ᱫᱚᱦᱚ ᱠᱟᱛᱮᱫ ᱥᱟᱵ ᱠᱟᱛᱮᱫ ᱟᱨ ᱠᱚ ᱡᱷᱟᱯᱚᱲ ᱠᱤᱱᱟ ᱚᱱᱠᱟ᱾
ᱵᱟᱝ ᱯᱨᱚᱛᱷᱚᱢ ᱫᱚᱠᱚ ᱤᱭᱟᱹ ᱠᱤᱱᱟᱹ ᱡᱟᱹᱲ ᱠᱤᱱᱟᱹ ᱠᱚ ᱡᱟᱹᱲ ᱠᱟᱛᱮ ᱠᱚ ᱠᱟᱹᱛ ᱠᱚ ᱛᱚᱞ ᱵᱟᱲᱟ ᱠᱤᱱᱟ ᱛᱚᱞᱚ ᱵᱟᱲᱟ ᱠᱟᱛᱮᱫ ᱫᱚ ᱢᱟᱱᱮ ᱤᱭᱟᱹ ᱛᱟᱦᱮᱱᱟ ᱛᱩᱯᱩᱱ ᱟᱠᱷᱲᱟ ᱦᱮᱸ᱾ ᱚᱸᱰᱮ ᱠᱤᱱ ᱤᱫᱤ ᱠᱤᱱᱟᱹ ᱚᱸᱰᱮ ᱚᱸᱰᱮ ᱤᱫᱤ ᱯᱚᱨ ᱛᱟᱯᱚᱨ ᱩᱱᱠᱤᱱ ᱦᱚᱸ᱾
ᱚᱱᱮ ᱱᱚᱣᱟ ᱠᱟᱛᱷᱟᱧ ᱢᱮᱱᱮᱫ ᱠᱟᱱᱟ ᱜᱚᱢᱠᱮ ᱛᱚ ᱥᱤᱢ ᱠᱷᱟᱹᱞᱤ ᱠᱚ ᱟᱲᱟᱜ ᱠᱟᱠᱤᱱᱟ ᱥᱮ ᱚᱱᱟ ᱢᱤᱫ ᱫᱷᱟᱣ ᱠᱚ ᱡᱷᱟᱯᱚᱴ ᱚᱪᱚ ᱠᱤᱱᱟᱹ ᱟᱨ ᱠᱚ ᱥᱟᱵ ᱠᱤᱱᱟ᱾
ᱞᱟᱦᱟ ᱢᱤᱫ ᱫᱷᱟᱣ ᱠᱚ ᱪᱤᱛᱟᱱ ᱨᱮᱠᱚ ᱡᱷᱟᱯᱚᱴ ᱦᱚᱪᱚ ᱠᱤᱱ ᱜᱮᱨ ᱦᱚᱰᱟᱜ ᱠᱤᱱᱟ ᱠᱚ᱾ ᱛᱟᱯᱚᱨᱮ ᱯᱷᱟᱨᱟᱠ ᱯᱷᱟᱨᱟᱠ ᱱᱟᱹᱠ ᱟᱲᱟᱜ ᱠᱤᱱᱟᱹ ᱟᱲᱟᱜ ᱠᱟᱛᱮᱫ ᱟᱫᱚ ᱠᱤᱱ ᱟᱫᱚ ᱠᱤᱱ᱾
ᱟᱨ ᱛᱟᱯᱟᱢ ᱵᱤᱱ ᱵᱟᱲᱟᱭ ᱜᱮᱭᱟ ᱛᱟᱯᱟᱝ ᱛᱤᱱᱟᱹᱜ ᱨᱚᱠᱚᱢ ᱦᱩᱭᱩᱜ ᱜᱮᱭᱟ ᱥᱮ ᱢᱤᱫ ᱨᱚᱠᱚᱢ ᱜᱮ ᱧᱮᱞᱚ ᱵᱟᱲᱟ ᱠᱟᱫᱟ ᱵᱤᱱ?
ᱟᱞᱤᱧ ᱫᱚ ᱢᱤᱫ ᱨᱚᱠᱚᱢ ᱜᱮᱞᱤᱧ ᱧᱮᱞ ᱵᱟᱲᱟ ᱟᱠᱟᱫᱟ᱾
ᱟᱪᱪᱷᱟ ᱟᱞᱮᱥᱮᱫ ᱚᱱᱠᱟ ᱞᱮᱠᱟ ᱛᱟᱯᱟᱱ ᱫᱚ ᱵᱟᱝ ᱦᱩᱭᱩᱜ ᱜᱮᱭᱟ ᱟᱞᱮ ᱥᱮᱫ ᱫᱚ ᱡᱳᱲ ᱠᱟᱛᱮᱫ ᱚᱱᱠᱟ ᱞᱮᱠᱟ ᱪᱮᱫᱠᱟᱢ ᱞᱟᱹᱭ ᱠᱮᱫᱟ ᱚᱱᱠᱟ ᱠᱤᱱᱛᱩ ᱢᱤᱫ ᱫᱷᱟᱣ ᱠᱚ ᱡᱷᱟᱯᱚᱴ ᱦᱚᱪᱚ ᱠᱤᱱᱟ ᱟᱨ ᱠᱚ ᱥᱟᱵ ᱠᱤᱱᱟ᱾ ᱠᱤᱱᱛᱩ ᱥᱤᱢ ᱛᱤᱱᱟᱹᱜ ᱵᱟᱠᱤᱱ ᱛᱟᱯᱟᱢᱟ ᱠᱤᱱᱛᱩ ᱦᱚᱲ ᱠᱚ ᱛᱟ
ᱦᱮᱸ ᱟᱨᱚ ᱟᱨ ᱢᱤᱫᱴᱮᱱ ᱛᱟᱞᱟ ᱨᱮ ᱤᱭᱟᱹ ᱠᱟᱹᱛ ᱠᱚ ᱡᱟᱦᱟ ᱞᱮᱠᱟ ᱡᱟᱦᱟᱸ ᱞᱮᱠᱟ ᱞᱮᱱᱠᱷᱟᱱ ᱫᱚ ᱠᱚ ᱥᱟᱵ ᱠᱤᱱᱟ ᱮᱠᱫᱚᱢ ᱯᱟᱞᱴᱟ ᱛᱟᱠᱤᱱᱟ ᱛᱟᱨᱯᱚᱨ ᱠᱚ ᱛᱚᱯᱚᱛ ᱠᱤᱱᱟ᱾
ᱢᱚᱴᱟ ᱢᱩᱴᱤ ᱵᱤᱱ ᱵᱟᱲᱟᱭᱟ ᱥᱤᱢ ᱛᱚᱯᱚᱛ ᱤᱫᱤ ᱠᱟᱛᱟᱫ ᱵᱟᱝ᱾
ᱦᱮ ᱢᱚᱴᱟᱢᱩᱴᱤ ᱫᱚ ᱚᱝᱠᱟ ᱞᱮᱠᱟ ᱛᱮᱫᱚ ᱢᱚᱴᱟᱢᱩᱴᱤ ᱫᱚ ᱵᱟᱹᱞᱤᱧ ᱵᱟᱰᱟᱭᱟ ᱡᱟ ᱩᱛᱟᱹᱨ ᱞᱤᱧ ᱧᱮᱞ ᱠᱟᱫᱟ ᱢᱮᱫ ᱛᱮᱱᱟ ᱾ ᱦᱳᱭ᱾
ᱟᱪᱪᱷᱟ ᱾
ᱚᱱᱟ ᱠᱚᱞᱤᱧ ᱟᱸᱡᱚᱢ ᱠᱟᱫᱟ᱾
ᱵᱟᱲᱟᱭ ᱜᱮᱭᱟ ᱟᱨ ᱛᱚᱞ ᱠᱚᱫᱚ ᱵᱟᱞᱤᱧ ᱵᱟᱲᱟᱭ ᱜᱮ ᱛᱚᱞ ᱠᱟᱫᱚ ᱟᱹᱞᱤᱧ ᱫᱚ
ᱦᱩᱸ ᱚᱱᱟ ᱠᱚᱫᱚ ᱵᱟᱰᱟᱭ ᱵᱟᱹᱱᱩᱜᱼᱟ ᱱᱮᱦᱚᱲ ᱦᱚ ᱚᱱᱠᱟ ᱞᱮ ᱠᱟ ᱫᱚ ᱵᱟᱰᱟᱭ ᱠᱚᱫᱚ ᱵᱟᱹᱱᱩᱜ ᱠᱟᱫᱟ ᱚᱱᱠᱟ ᱧᱮᱞ ᱛᱮᱜᱮ ᱡᱟ ᱠᱤᱪᱷᱩ ᱥᱮᱬᱟ ᱦᱩᱭ ᱟᱠᱟᱱᱟ ᱚᱱᱟ ᱠᱚᱜᱮ ᱥᱮ ᱟᱸᱡᱚᱢ ᱛᱮ ᱚᱱᱟ ᱠᱚᱜᱤᱧ ᱞᱟᱹᱭᱟᱫ ᱢᱮᱭᱟ, ᱦᱳᱭ᱾
ᱟᱫᱚ ᱚᱱᱟ ᱠᱚᱨᱮ ᱛᱷᱩᱣ ᱵᱟᱲᱟᱭ ᱛᱚᱵᱮ ᱛᱚ ᱥᱮᱲᱟ ᱦᱩᱭ ᱠᱟᱱᱟ᱾ ᱠᱷᱟᱹᱫᱽ ᱠᱚ ᱛᱚᱞ ᱫᱚ ᱟᱲᱟᱜ ᱠᱚᱫᱚ ᱥᱟᱵ ᱵᱟᱲᱟ ᱦᱩᱭ ᱠᱟᱱᱟ ᱦᱚᱵᱚᱨ ᱵᱟᱲᱟ ᱥᱤᱢ ᱠᱚᱫᱚ ᱚᱱᱟᱜᱮ
ᱦᱩᱸ ᱡᱷᱚᱛᱚ ᱠᱤᱪᱷᱩ ᱜᱮ ᱥᱮᱬᱟ ᱩᱪᱤᱛ ᱛᱟᱵᱚᱱ ᱦᱮᱸᱥᱮ ᱵᱟᱝ?
ᱦᱩᱸ ᱡᱚᱛᱚᱣᱟᱜ ᱱᱟᱥᱮ ᱱᱟᱥᱮ ᱥᱮᱲᱟ ᱫᱚ ᱩᱪᱤᱫ ᱫᱚ ᱠᱟᱱ ᱜᱮᱭᱟ᱾
ᱦᱳᱭ᱾
ᱡᱷᱚᱛᱚ ᱜᱮ ᱥᱮᱬᱟ ᱫᱚ ᱩᱪᱤᱫ ᱫᱚ ᱠᱟᱱ ᱜᱮᱭᱟ᱾
ᱩᱸᱜ ᱩᱸ᱾
ᱟᱨ ᱠᱚᱨᱟᱣ ᱞᱮᱠᱟ ᱫᱚ ᱥᱮᱬᱟᱭ ᱜᱮᱭᱟ ᱡᱷᱚᱛᱚ ᱜᱮ᱾
ᱦᱮᱸ ᱦᱮᱸ ᱦᱮᱸ᱾ ᱟᱸ ᱫᱤᱭᱮ ᱯᱚᱨ ᱜᱚᱢᱠᱮ ᱛᱟᱦᱚᱞᱮ ᱯᱟᱲᱦᱟᱣ ᱠᱚ ᱪᱮᱫ ᱛᱤᱱᱟᱹᱜ ᱥᱟᱺᱜᱤᱧ ᱟᱵᱤᱱ ᱫᱚ ᱯᱟᱲᱦᱟᱜ ᱠᱟᱱ ᱜᱮᱭᱟ ᱵᱤᱱ?
ᱦᱮᱸ ᱮᱠᱷᱟᱱ ᱫᱚᱞᱤᱧ ᱯᱟᱲᱦᱟᱣ ᱫᱚᱞᱤᱧ ᱯᱟᱲᱦᱟᱜ ᱠᱟᱱ ᱜᱮᱭᱟ ᱢᱟᱡᱷᱮ ᱥᱮᱱᱟᱜ ᱤᱭᱟᱹ ᱢᱮᱱᱟᱜᱼᱟ
ᱟᱪᱪᱷᱟ ᱟᱪᱪᱷᱟ᱾ ᱢᱟᱱᱮ ᱟᱯᱮ ᱥᱮᱫ ᱪᱮᱫ ᱞᱮᱠᱟ ᱢᱟᱱᱮ ᱱᱚᱣᱟ ᱪᱤᱠᱤ ᱛᱮᱜᱮ ᱯᱮ ᱯᱟᱲᱦᱟᱜ ᱜᱮᱭᱟ ᱥᱮ ᱵᱟᱝᱞᱟ ᱦᱚᱨ ᱛᱮᱯᱮ ᱯᱟᱲᱦᱟᱜ ᱜᱮᱭᱟ?
ᱢᱟᱱᱮ ᱚᱞᱪᱤᱠᱤ ᱛᱮᱦᱚᱸ ᱠᱚ ᱯᱟᱲᱦᱟᱜ ᱜᱮᱭᱟ, ᱵᱟᱝᱞᱟ ᱛᱮᱦᱚᱸ ᱠᱚ ᱯᱟᱲᱦᱟᱜ ᱜᱮᱭᱟ, ᱤᱝᱞᱤᱥ
ᱚᱞᱪᱤᱠᱤ ᱛᱮᱠᱩ ᱢᱟᱱᱮ ᱟᱯᱮ ᱥᱮᱫ ᱫᱚ ᱚᱞᱪᱤᱠᱤ ᱵᱚᱞᱛᱮ ᱚᱣᱟᱱ ᱠᱷᱚᱱᱟᱜ ᱥᱚᱥᱚ ᱭᱟᱱ ᱠᱷᱚᱱᱟᱜ ᱯᱷᱟᱭᱤᱵ ᱠᱷᱚᱱᱟᱜ ᱛᱤᱱᱟᱹᱜ ᱦᱟᱵᱤᱡ ᱠᱷᱚᱱᱟᱜ ᱯᱟᱲᱦᱟᱣ ᱪᱟᱞᱩᱜ ᱜᱮᱭᱟ?
ᱢᱮᱱᱟᱜ ᱜᱮᱭᱟ ᱚᱣᱟᱱ ᱠᱷᱚᱱᱟᱜ ᱚᱣᱟᱱ ᱠᱷᱚᱱᱟᱜ ᱜᱮ ᱢᱮᱱᱟᱜᱼᱟ ᱚᱣᱟᱱ ᱠᱷᱚᱱᱟᱜ ᱠᱚᱞᱮᱡᱽ ᱠᱚᱨᱮ ᱤᱭᱟᱹ ᱠᱚᱨᱮ
ᱛᱟ ᱯᱚᱨᱮ ᱚᱞᱪᱤᱠᱤ ᱯᱟᱲᱦᱟᱣ ᱟᱨᱠᱤ ᱢᱚᱴᱟᱢᱩᱴᱤ ᱟᱯᱮ ᱥᱮᱫ ᱵᱷᱟᱜᱤ ᱜᱮ ᱪᱟᱞᱟᱜᱼᱟ ᱥᱮ ᱪᱮᱫ?
ᱢᱚᱴᱟᱢᱩᱴᱤ ᱚᱞᱪᱤᱠᱤ ᱯᱟᱲᱦᱟᱜ ᱫᱚ ᱪᱟᱹᱞᱩᱜ ᱜᱮᱭᱟ ᱵᱷᱟᱞᱤ ᱜᱮ᱾
ᱟᱪᱪᱷᱟ ᱟᱞᱮ ᱥᱮᱫ ᱫᱚ ᱦᱟᱸᱜ ᱚᱱᱠᱟ ᱢᱚᱴᱟ ᱢᱩᱴᱤ ᱪᱟᱞᱟᱜ ᱜᱮᱭᱟ ᱵᱷᱟᱜᱤ ᱜᱮ᱾
ᱦᱳᱭ᱾
ᱢᱟᱱᱮ ᱤᱥᱠᱩᱞ ᱢᱟᱱᱮ ᱚᱣᱟᱱ ᱠᱷᱟᱱᱟᱜ ᱯᱩᱨᱟᱹ ᱚᱱᱟ ᱥᱩᱨᱩ ᱠᱚᱨᱮ ᱠᱚᱞᱮᱡᱽ ᱢᱮᱱᱟᱜ ᱠᱟᱫᱟ ᱠᱚᱞᱮᱡᱽ ᱦᱟᱹᱵᱤᱡ ᱫᱚ ᱯᱩᱨᱟᱹ ᱥᱩᱨ ᱨᱮᱜᱮ ᱤᱥᱠᱩᱞ ᱠᱚ ᱠᱚᱞᱮᱡᱽ ᱠᱚ ᱢᱮᱱᱟᱜ ᱠᱟᱫᱟ᱾
ᱦᱮᱸ᱾
ᱯᱟᱲᱦᱟᱣ ᱠᱚ ᱞᱤᱭᱮ ᱫᱚ ᱚᱥᱩᱵᱤᱫᱟ ᱵᱟᱹᱱᱩᱜ ᱜᱮᱭᱟ᱾
ᱦᱩᱸ ᱱᱚᱣᱟ ᱠᱚᱨᱮ ᱢᱮᱱᱟᱜ ᱜᱮᱭᱟ ᱚᱞᱪᱤᱠᱤ ᱫᱚ ᱯᱟᱲᱦᱟᱜ ᱛᱟᱦᱮᱱ ᱜᱮᱭᱟ ᱠᱚ ᱠᱚᱫᱚ,
ᱩᱸ ᱟᱪᱪᱷᱟ ᱟᱪᱪᱷᱟ᱾
ᱥᱟᱱᱛᱟᱲ ᱛᱮ ᱵᱟᱢ ᱯᱟᱲᱦᱟᱣ ᱞᱮᱱᱠᱷᱟᱱ ᱫᱚ ᱥᱟᱱᱛᱟᱲᱛᱮ ᱫᱚ
ᱦᱮᱸ ᱡᱮᱦᱮᱛᱩ ᱥᱟᱱᱛᱟᱲ ᱠᱟᱱᱟᱢ ᱥᱟᱱᱛᱟᱲ ᱢᱮᱱᱟᱜ ᱛᱟᱵᱚᱱᱟ ᱛᱚ ᱛᱚ ᱱᱚᱣᱟ ᱟᱵᱚ ᱚᱞᱪᱤᱠᱤ ᱚᱠᱚᱭ ᱟᱹᱜᱩ ᱠᱟᱫᱟ ᱱᱚᱣᱟ ᱵᱤᱱ ᱞᱟᱹᱭ ᱫᱟᱲᱮᱭᱟᱜᱼᱟ?
ᱚᱱᱟ
ᱦᱮᱸ᱾
ᱟᱵᱮᱱ ᱜᱮ ᱞᱟᱹᱭ ᱵᱮᱱ᱾
ᱚᱱᱟ ᱫᱚ ᱦᱟᱸᱜ ᱚᱞ ᱜᱩᱨᱩ ᱯᱚᱸᱰᱤᱛ ᱨᱚᱜᱷᱩᱱᱟᱛᱷ ᱢᱩᱨᱢᱩ ᱟᱹᱜᱩ ᱟᱠᱟᱫᱟ ᱛᱤᱱᱟᱹᱜ ᱥᱟᱭᱤᱛ ᱨᱮ ᱱᱚᱣᱟ ᱚᱞ ᱪᱤᱠᱤ ᱚᱞ ᱠᱟᱫᱟᱭ ᱵᱟᱲᱟᱭᱟᱵᱤᱱ?
ᱪᱤᱞᱤ ᱵᱮᱱ ᱢᱮᱱ ᱠᱮᱫᱟ?
ᱯᱚᱸᱱᱰᱤᱛ ᱨᱚᱜᱷᱩᱱᱟᱛᱷ ᱢᱩᱨᱢᱩ᱾
ᱦᱳᱭ
ᱞᱟᱹᱭ ᱠᱮᱫᱟ ᱵᱮᱱ ᱱᱟᱯᱟᱭ
ᱛᱚ ᱛᱤᱱᱟᱹᱜ ᱥᱟᱦᱤᱫ ᱨᱮ ᱚᱞ ᱦᱚᱴᱚ ᱞᱮᱫᱟ ᱱᱚᱣᱟ ᱵᱟᱲᱟᱭ ᱟᱵᱤᱱ
ᱵᱟ ᱵᱟ ᱵᱟ
ᱛᱚ ᱱᱚᱣᱟ ᱫᱚ ᱦᱟᱜ ᱦᱩ
ᱛᱚ ᱥᱩᱴᱷᱤᱠ ᱫᱚ ᱦᱟᱜ ᱫᱤᱥᱟᱹᱭ ᱥᱮ ᱵᱟᱝ ᱫᱤᱥᱟᱹᱭ ᱫᱟ ᱠᱤᱱᱛᱩ ᱟᱴᱷᱮᱨᱚᱥᱚ ᱯᱩᱪᱤᱥ ᱥᱟᱞ ᱨᱮ ᱦᱩᱭ ᱛᱚ ᱚᱱᱠᱟ ᱜᱤᱧ ᱩᱭᱦᱟᱹᱨ ᱮᱫ ᱠᱟᱱᱟ᱾
ᱟᱪᱪᱷᱟ ᱟᱴᱷᱨᱚᱥᱚ ᱥᱮ ᱯᱚᱪᱤᱥ ᱥᱟᱞ ᱨᱮ?
ᱦᱳᱭ
ᱦᱳᱭ ᱚᱱᱠᱟ ᱜᱟᱱ ᱜᱮ ᱛᱟᱦᱚᱞᱮ ᱠᱷᱟᱱ ᱫᱚ
ᱟᱹᱵᱤᱱ ᱵᱤᱱ ᱵᱟᱰᱟᱭ ᱠᱷᱟᱡ ᱞᱟᱹᱭ ᱵᱤᱱ ᱛᱤᱱᱟᱹᱜ ᱥᱟᱞ ᱨᱮ ᱚᱞ ᱦᱚᱴᱚ ᱞᱮᱟᱭ᱾
ᱚ
ᱵᱟᱰᱟᱭ ᱟ ᱵᱤᱱ?
ᱪᱮᱫ ᱵᱮᱱ ᱢᱮᱱ ᱠᱮᱫᱟ?